ᱦᱮᱸ ᱦᱮᱞᱳ ᱾
ᱥᱮᱱᱚᱜ ᱠᱟᱱᱟ ᱥᱮ ᱵᱟᱝ ᱾ ᱦᱮᱞᱳ
ᱦᱮᱸ ᱜᱟᱱᱚᱜ ᱠᱟᱱ ᱜᱮᱭᱟ ᱾
ᱦᱩᱸ ᱪᱮᱫ ᱠᱚᱯᱮ ᱪᱤᱠᱟᱹ ᱵᱟᱲᱟᱭ ᱫᱟ?
ᱪᱤᱠᱟᱹ ᱦᱚᱸ ᱵᱟᱝ ᱾ ᱚᱲᱟᱜ ᱠᱚᱨᱮ ᱜᱮ ᱢᱮᱱᱟᱜ ᱟᱠᱟᱫ ᱞᱮᱭᱟ ᱾
ᱟᱪᱪᱷᱟ ᱟᱨ ᱪᱮᱫ ᱞᱮᱠᱟ ᱵᱮᱥ ᱵᱟᱰᱟ ᱜᱮ ᱥᱮ?
ᱦᱩᱭ ᱾ ᱟᱯᱮ ᱫᱚ ᱪᱮᱫ ᱠᱚᱯᱮ ᱪᱤᱠᱟᱹ ᱵᱟᱲᱟᱭ ᱮᱫᱟ?
ᱦᱟᱸᱜ ᱟᱞᱮ ᱦᱚᱸ ᱡᱟᱹᱯᱩᱫ ᱮᱫ ᱟᱭ ᱛᱚ ᱫᱩᱲᱩᱵ ᱵᱟᱲᱟ ᱠᱟᱱᱟᱞᱮ ᱵᱮᱥ ᱵᱟᱲᱟ ᱜᱮ ᱦᱮᱱᱟᱜ ᱞᱮᱭᱟ ᱟᱯᱮ ᱚᱱᱛᱮ ᱫᱚ ᱵᱟᱭ ᱡᱟᱹᱯᱩᱫ ᱫᱮᱜᱟ?
ᱟᱞᱮ ᱱᱚᱛᱮ ᱫᱚ ᱱᱤᱛᱚᱜ ᱫᱚ ᱟᱯᱟᱛᱚᱛᱚ ᱴᱷᱚᱱᱚᱠ ᱢᱟᱱᱮ ᱚᱱᱟ ᱥᱮᱛᱟᱜ ᱮ ᱫᱟᱜᱮ ᱮᱫ ᱛᱟᱦᱮᱱᱟ ᱱᱤᱛᱚᱜ ᱫᱚ ᱵᱟᱝᱜᱮ
ᱟᱪᱪᱷᱟ ᱟᱪᱪᱷᱟ ᱟᱪᱷᱟ ᱛᱤᱱᱟᱹᱜ ᱥᱟᱺᱜᱤᱧ ᱠᱮᱜ-ᱟ ᱯᱮ?
ᱦᱮᱸ ᱪᱟᱥ ᱫᱚ ᱜᱚᱴᱟ ᱜᱮᱞᱮ ᱥᱤ ᱦᱚᱪᱚᱣᱟ ᱟᱠᱟᱫᱟ ᱢᱮᱱᱠᱷᱟᱱ ᱠᱟᱹᱢᱤᱱ ᱠᱚ ᱵᱟᱝᱛᱮ ᱵᱟᱝᱞᱮ ᱨᱚᱦᱚᱭ ᱫᱟᱲᱮᱭᱟᱜ ᱠᱟᱱᱟ ᱫᱚ ᱱᱤᱡᱮᱛᱮᱜᱮ ᱡᱮᱴᱩᱠᱩ ᱨᱚᱦᱚᱭ᱾
ᱟᱪᱪᱷᱟ ᱟᱪᱪᱷᱟ ᱦᱩᱲᱩ ᱜᱮᱯᱮ ᱪᱟᱥ ᱟᱨ ᱵᱟᱝ?
ᱦᱳᱭ
ᱟᱨ ᱦᱩᱲᱩ ᱪᱷᱟᱲᱟ ᱠᱟᱛᱮ ᱪᱮᱫ ᱠᱚᱯᱮ ᱪᱟᱥᱟ?
ᱟᱨ ᱦᱩᱲᱩ ᱪᱷᱟᱲᱟ ᱠᱟᱛᱮᱫ ᱫᱚ ᱚᱱᱮ ᱩ ᱮᱭ ᱵᱮᱸᱜᱟᱲ ᱠᱚ ᱠᱚᱯᱤ ᱠᱚ᱾
ᱟᱪᱪᱷᱟ ᱟᱪᱪᱷᱟ
ᱪᱷᱟ ᱟᱯᱮ ᱫᱤᱥᱚᱢ ᱫᱚ?
ᱥᱟᱨᱡᱚᱢ ᱟᱞᱮ ᱫᱤᱥᱚᱢ ᱫᱚ ᱩᱳᱲᱤᱥᱥᱟ ᱠᱷᱚᱱᱟᱜ᱾ ᱟᱯᱮ ᱫᱚ?
ᱚ ᱟᱞᱮ ᱫᱚ ᱵᱮᱝᱜᱚᱞ
ᱟᱪᱪᱷᱟ ᱟᱪᱪᱷᱟ ᱱᱟᱯᱟᱹᱭ ᱜᱮ ᱟᱨ ᱡᱚᱢ ᱵᱟᱠᱷᱨᱟ ᱠᱚᱯᱮ ᱪᱟᱥᱟᱥ ᱥᱮ ᱟᱠᱷᱮᱨᱤᱧ ᱵᱟᱠᱷᱨᱟ ᱦᱚ?
ᱵᱟᱱᱟᱨ ᱜᱮ ᱢᱟᱱᱮ ᱡᱚᱢ ᱦᱚᱸ ᱡᱚᱢ ᱟᱠᱷᱨᱤᱧ ᱦᱚᱸ᱾
ᱦᱚ ᱟᱨ ᱫᱤᱠᱷᱤ ᱠᱚᱞ ᱚ ᱚᱞᱚᱜ ᱠᱟᱱᱟᱵᱮᱱ ᱥᱮ? ᱟᱜ ᱜᱤᱰᱤ ᱭᱟᱠᱟᱜᱟ ᱵᱤᱱ
ᱚᱞ ᱫᱚᱞᱤᱧ ᱚᱞᱚᱜ ᱠᱟᱱ ᱜᱮᱭᱟ ᱢᱮᱱᱠᱷᱟᱱ ᱟᱫᱚ ᱪᱟᱥ ᱵᱟᱠᱷᱨᱟᱛᱮ ᱚᱲᱟᱜ ᱥᱮᱫ ᱞᱤᱧ ᱦᱮᱡ ᱠᱟᱱᱟ᱾
ᱟᱪᱪᱷᱟ ᱦᱩ ᱛᱤᱱᱟᱹᱜ ᱪᱟᱱᱟᱡ ᱨᱮᱱᱤᱱ
ᱟᱞᱤᱧ ᱫᱚ ᱱᱮᱜᱼᱮ ᱛᱚ ᱠᱚᱞᱮᱡᱽ ᱠᱚᱢᱯᱤᱞᱤᱴ ᱠᱟᱱ ᱛᱟᱹᱞᱤᱧᱟ᱾
ᱟᱹᱵᱤᱜᱨᱤ ᱨᱮ
ᱟᱨ ᱦᱮᱸ
ᱟᱡᱮᱴ ᱵᱮᱱ ᱠᱚᱢᱯᱞᱤᱴ ᱟᱠᱟᱫᱼᱟ ᱥᱮ ᱜᱨᱮᱡᱩᱭᱮᱴ ᱵᱮᱱ ᱠᱚᱢᱯᱞᱤᱴ ᱟᱠᱟᱜᱼᱟ ᱟᱪᱪᱷᱟ ᱟᱪᱪᱷᱟ
ᱦᱳᱭ
ᱱᱟᱯᱟᱭ ᱜᱮ ᱛᱚᱵᱮ ᱟᱫᱚ ᱟᱞᱤ ᱫᱚ ᱜᱨᱡᱩᱭᱮᱡᱮᱴ ᱪᱟᱵᱟ ᱠᱟᱱ ᱜᱮᱛᱚ ᱱᱟᱜ ᱪᱟᱹᱞᱩ ᱟᱠᱟᱱᱟ ᱟᱫᱚ ᱦᱮ
ᱚ ᱚᱱᱛᱮ ᱨᱮᱜᱮ ᱯᱟᱞᱚᱱ ᱵᱤᱱ ᱚᱰᱚᱜ ᱠᱟᱱᱟ
ᱦᱮ ᱦᱮ ᱩᱰᱤᱥᱥᱟ ᱨᱮᱜᱮ ᱞᱤᱧ ᱚᱞᱚᱜ ᱠᱟᱱᱟ
ᱚ
ᱦᱮᱸ ᱦᱩᱸ
ᱮᱱᱠᱷᱟᱱ ᱪᱟᱥ ᱮᱜᱼᱟ ᱯᱮ ᱥᱮ ᱵᱟᱝᱟ ᱚᱱᱛᱮ ᱫᱚ?
ᱫᱚ ᱵᱟᱞᱮ ᱮᱦᱚᱵᱟ ᱟᱠᱟᱱᱟᱜ ᱫᱟᱜ ᱠᱷᱟᱹᱛᱤᱨ ᱛᱮ ᱥᱮᱛᱟᱜ ᱠᱷᱚᱱ ᱫᱟᱜᱮᱜᱟᱭ ᱛᱚ ᱾ ᱵᱟᱹᱫᱽ ᱜᱮ ᱯᱟᱹᱭᱥᱟ ᱠᱷᱟᱱ᱾ ᱦᱩᱸ
ᱛᱳᱻ
ᱟᱨ ᱡᱚᱢ ᱵᱟᱲᱟ ᱠᱮᱜᱼᱟ ᱯᱮᱥᱮ ᱵᱟᱝ?
ᱦᱮᱸ ᱡᱚᱢ ᱵᱟᱲᱟ ᱫᱚ ᱦᱩᱭ ᱠᱟᱱᱟ ᱾ ᱟᱯᱤᱱ ᱫᱚ?
ᱦᱩᱸ ᱢᱮᱪ ᱢᱮᱪ ᱜᱮ ᱡᱚᱢ ᱵᱟᱲᱟ ᱠᱟᱛᱮᱫ ᱦᱮᱪ ᱱᱟ᱾
ᱚᱻ ᱚᱲᱟᱜ ᱨᱮᱫᱚ ᱪᱮᱜᱠᱟ ᱢᱮᱱᱟᱜ ᱠᱚᱣᱟ ᱚᱲᱟᱜ ᱦᱚᱲ ᱫᱚ?
ᱚᱲᱟᱜ ᱦᱚᱸ ᱪᱤᱠᱟᱹᱭᱟᱠᱚ ᱫᱟᱜ ᱨᱮ ᱫᱚ ᱫᱩᱲᱩᱵ ᱵᱟᱲᱟᱣ ᱠᱟᱱᱟ ᱠᱚ ᱾
ᱚ ᱮᱱᱠᱷᱟᱱ ᱢᱟ ᱪᱟᱥ ᱢᱟ ᱵᱟᱝ ᱦᱩᱭᱩᱜ ᱠᱟᱱ ᱛᱟᱯᱮᱭᱟ ᱥᱮ?
ᱦᱮᱸ ᱦᱮᱸ ᱾ ᱛᱚᱞᱟ ᱠᱚᱫᱚ ᱠᱚ ᱛᱩᱫ ᱤᱭᱟᱹ ᱠᱟᱜᱼᱟ ᱱᱟᱦ ᱠᱷᱟᱹᱞᱤ ᱫᱟᱜ ᱛᱤᱨᱮ ᱠᱟᱹᱛᱤᱡ ᱤᱭᱟᱹ ᱱᱚᱜᱟᱭ ᱮᱱᱠᱷᱟᱱ ᱨᱚᱦᱚᱭ ᱠᱚᱼᱼ ᱮᱦᱚᱵ ᱟᱞᱮ ᱱᱟᱜ᱾
ᱚ ᱸᱻ ᱦᱮᱸ ᱛᱚ ᱾
ᱟᱯᱮ ᱵᱮᱝᱜᱚᱞ ᱫᱤᱥᱚᱢ ᱨᱮ ᱪᱮᱫ ᱪᱮᱫ ᱯᱮ ᱯᱟᱨᱟᱵᱚᱜᱼᱟ?
ᱟᱞᱮ ᱱᱚᱛᱮ ᱫᱚ ᱵᱩᱨᱩ ᱢᱟᱨᱟᱝ ᱵᱩᱨᱩ ᱢᱮᱱᱟᱜᱼᱟ ᱥᱩᱨ ᱨᱮ᱾ ᱮᱱᱠᱷᱟᱱ ᱟᱨ ᱟᱞᱮᱫᱚ ᱵᱚᱪᱷᱚᱨ ᱨᱮ ᱢᱤᱫ ᱫᱷᱟᱣ ᱯᱟᱴᱟ ᱵᱤᱸᱫᱷᱟᱹ ᱾ ᱟᱸᱡᱚᱢ ᱟᱠᱟᱜ ᱵᱤᱱ ᱥᱮ ᱯᱟᱴᱟ ᱵᱤᱸᱫᱷᱟᱹ?
ᱦᱩᱸ ᱵᱟᱝ ᱜᱚᱝᱠᱮ ᱵᱟᱹᱧ ᱟᱸᱡᱚᱢ ᱠᱟᱜᱼᱟ᱾
ᱦᱩᱸ ᱟᱹᱰᱤ ᱱᱚᱜᱼᱚᱭ ᱛᱚ ᱫᱩᱨᱜᱟᱹ ᱯᱩᱡᱟᱹ ᱯᱚᱨᱮ ᱢᱟᱱᱮ ᱡᱮ ᱦᱤᱞᱳᱜ᱾ ᱢᱟᱱᱮ ᱫᱩᱨᱜᱟᱹ ᱯᱩᱡᱟᱹ ᱯᱚᱨᱮ ᱜᱮ ᱦᱩᱭᱩᱜ ᱜᱮᱭᱟ ᱾ ᱟᱨᱠᱤ ᱡᱮᱤᱞᱳᱜ ᱵᱷᱟᱥᱟᱱ ᱠᱚᱣᱟ ᱠᱚ᱾
ᱦᱮᱸᱻ
ᱥᱤᱨᱤᱧ
ᱚᱻ ᱟᱪᱪᱷᱟ ᱾ ᱟᱹᱰᱤ ᱤᱭᱟᱹ ᱛᱮᱢ ᱢᱟᱱᱟᱣ ᱵᱟᱛᱟᱣᱟ ᱟᱹᱰᱤ ᱢᱟᱨᱟᱝ ᱛᱮ ᱢᱟᱱᱟᱣᱟ᱾
ᱦᱳᱭ ᱱᱚᱛᱮ ᱫᱚ ᱵᱮᱝᱜᱚᱞ ᱛᱚ ᱟᱨ ᱵᱟᱝᱜᱟᱞᱤ ᱜᱮ ᱵᱮᱥᱤ ᱢᱮᱱᱟᱜ ᱠᱚᱣᱟ ᱮᱱ ᱠᱷᱟᱱ ᱫᱩᱨᱜᱟᱹ ᱯᱩᱡᱟᱹ ᱫᱚ ᱟᱹᱰᱤ ᱢᱟᱱᱮ ᱡᱟᱸᱠ ᱡᱚᱢᱚᱠ ᱛᱮ ᱦᱩᱭᱳᱜ ᱜᱮᱭᱟ ᱟᱨᱠᱤ᱾
ᱟᱱᱛᱮ ᱫᱚ ᱪᱮᱫ ᱯᱚᱨᱚᱵᱽ ᱠᱚ ᱦᱩᱭᱩᱜ ᱜᱮᱭᱟ?
ᱱᱚᱛᱮ ᱦᱚᱸ ᱡᱚᱛᱚ ᱞᱮᱠᱟᱱ ᱦᱩᱭᱩᱜ ᱜᱮᱭᱟ ᱟᱵᱚ ᱥᱟᱶᱛᱟ ᱨᱮᱭᱟᱜ ᱫᱚ᱾ ᱵᱟᱦᱟ ᱵᱟᱦᱟ ᱵᱚᱸᱜᱟ, ᱢᱟᱜ ᱵᱚᱸᱜᱟᱼᱼ ᱚᱱᱠᱟ ᱦᱩᱭᱩᱜ ᱜᱮᱭᱟ ᱾ ᱟᱫᱚᱼᱼ
ᱟᱨ ᱤᱭᱟᱹᱠ ᱫᱤᱠᱩ ᱤᱭᱟᱹᱠ ᱛᱚ ᱡᱷᱚᱛᱚᱢ ᱜᱚᱱᱮᱥ ᱯᱩᱡᱟᱹ ᱫᱩᱨᱜᱟᱹ ᱯᱩᱡᱟᱹ ᱡᱷᱚᱛᱚ ᱦᱩᱭᱩᱜ ᱜᱮᱭᱟ ᱚᱱᱠᱟ᱾
ᱟᱨ ᱟᱵᱚ ᱥᱟᱶᱛᱟ ᱨᱮᱭᱟᱜᱼᱼ
ᱥᱟᱶᱛᱟ ᱨᱮᱭᱟᱜ ᱢᱟ ᱮᱱᱟᱱ ᱞᱟᱹᱭ ᱠᱮᱫ ᱫᱩᱧ ᱵᱟᱦᱟ ᱵᱚᱸᱜᱟ ᱢᱟᱜ ᱵᱚᱸᱜᱟ ᱟᱨ᱾ ᱥᱚᱦᱨᱟᱭ, ᱥᱟᱠᱨᱟᱛ ᱦᱮᱸ ᱦᱮᱸ ᱥᱚᱦᱨᱟᱭᱚᱜ ᱜᱮᱭᱟ ᱞᱮ᱾
ᱥᱚᱦᱨᱟᱭ ᱪᱮᱫ ᱞᱮᱠᱟ ᱯᱮ ᱢᱟᱱᱟᱣ ᱜᱮᱭᱟ?
ᱥᱚᱦᱨᱟᱭ ᱨᱮᱫᱚ ᱚᱱᱠᱟ ᱚᱱᱠᱟ ᱵᱚᱸᱜᱟ ᱵᱟᱲᱟ ᱟᱛᱮᱫᱼᱼ ᱠᱷᱩᱱᱴᱟᱹᱣ ᱠᱚ ᱵᱟᱠᱚ ᱰᱟᱹᱝᱨᱤ ᱠᱚ ᱵᱟᱠᱚ ᱤᱭᱟᱹ ᱠᱚᱜᱼᱟ᱾ ᱠᱚᱱ ᱤᱭᱟᱹ ᱵᱟᱲᱟ ᱤᱱᱟᱹᱜ ᱫᱚᱱᱟᱜᱼᱼ ᱤᱭᱟᱹᱛᱮ ᱫᱮ ᱱᱟᱯᱟᱭ ᱛᱮ ᱵᱮᱥᱛᱮ ᱱᱟᱜ ᱫᱚ ᱵᱟᱭ ᱚᱱᱠᱟ ᱦᱩᱰᱮᱱ ᱫᱷᱟᱨᱟ ᱛᱮᱜᱮ ᱢᱟᱱᱟᱣ ᱟᱞᱤ᱾ ᱤᱱᱠᱟᱹ ᱛᱚᱞᱟ ᱨᱮᱼᱼ ᱦᱚᱲ ᱠᱚᱢ ᱜᱮᱭᱟ ᱠᱚ ᱛᱚ ᱮᱠᱷᱟᱱᱼᱼ ᱩᱱᱟᱹᱜ ᱤᱭᱟᱹ ᱥᱟᱹᱦᱤᱡ ᱫᱚ ᱵᱟᱭ ᱤᱱᱟᱹᱜ ᱥᱟᱹᱦᱤᱡ ᱫᱚ ᱵᱟᱭ ᱤᱭᱟᱹᱜᱼᱟ ᱟᱯᱮᱫᱚ?
ᱟᱞᱮ ᱦᱚᱸ ᱟᱞᱮ ᱫᱚ ᱵᱟᱝ ᱟᱞᱮ ᱫᱚ ᱥᱚᱦᱨᱟᱭ ᱫᱚ ᱡᱟᱠ ᱡᱚᱢᱚᱠ ᱛᱮᱠᱚ ᱦᱩᱭᱩᱜ ᱜᱮᱭᱟ ᱢᱟᱱᱮ ᱨᱟᱥᱤ ᱟᱹᱛᱩ ᱠᱟᱱ ᱛᱟᱞᱮᱭᱟ ᱛᱚ᱾
ᱟᱪᱪᱷᱟ ᱟᱪᱪᱷᱟ,
ᱮᱱᱠᱷᱟᱱ ᱠᱷᱩᱱᱴᱟᱹᱣ ᱦᱩᱭᱩᱜ ᱜᱮᱭᱟ᱾ ᱢᱟᱱᱮ ᱯᱚᱨᱚᱵᱽ ᱞᱮᱠᱟ ᱯᱩᱨᱟᱹ ᱟᱢᱫᱟ ᱰᱟᱝᱨᱤ ᱠᱚᱠᱚ ᱠᱚ ᱜᱮᱭᱟ ᱢᱟᱱᱮ ᱰᱟᱹᱦᱤᱨᱮ ᱟᱞᱮ ᱫᱚ ᱠᱩᱞᱦᱤ ᱠᱩᱞᱦᱤ ᱛᱮᱫᱚ ᱵᱟᱝ-ᱟ᱾ ᱟ ᱢᱤᱫ ᱧᱤᱫᱟᱹ ᱮᱱᱮᱡ ᱟᱸᱜᱟᱭ ᱜᱮᱭᱟᱞᱮ᱾
ᱟᱪᱪᱷᱟ ᱟᱨ ᱱᱤᱭᱟᱹ ᱫᱚ ᱡᱟᱦᱟᱸ ᱯᱟᱨᱚᱢᱮᱱᱟ ᱦᱟᱸᱜ ᱦᱩᱞ ᱢᱟᱦᱟ ᱚᱱᱟ ᱫᱚ ᱪᱮᱫ ᱞᱮᱠᱟᱯᱮ ᱢᱟᱱᱟᱣ ᱠᱮᱫᱼᱟ ᱥᱮ?
ᱦᱮᱸ ᱵᱮᱥ ᱜᱮ ᱟᱞᱮ ᱥᱮᱱ ᱫᱚ ᱦᱩᱞ ᱢᱟᱦᱟ ᱫᱚ ᱵᱮᱥ ᱜᱮ ᱦᱩᱭᱩᱜ ᱜᱮᱭᱟ ᱢᱮᱱᱠᱷᱟᱱ ᱟᱞᱮ ᱥᱮᱫ ᱢᱟ ᱯᱩᱨᱟᱹ ᱢᱟᱱᱮ ᱟᱹᱛᱩ ᱟᱹᱛᱩ ᱦᱩᱭᱩᱜ ᱜᱮᱭᱟ᱾
ᱟᱯᱮ ᱟᱹᱛᱩ ᱨᱮᱫᱚ ᱪᱮᱫ ᱞᱮᱠᱟ ᱵᱮᱱᱟᱜ ᱵᱚᱸᱜᱟᱠᱼᱟ?
ᱦᱮᱸ
ᱟᱯᱮ ᱟᱹᱛᱳ ᱨᱮᱫᱚ ᱪᱮᱫ ᱞᱮᱠᱟ ᱯᱮ ᱵᱚᱸᱜᱟ ᱠᱮᱜᱼᱟ ᱠᱟᱹᱴᱤᱡ ᱞᱟᱹᱭ ᱧᱚᱜ ᱵᱮᱱ
ᱟᱞᱮ ᱟᱹᱛᱩ ᱨᱮᱫᱚ ᱱᱮᱥ ᱫᱚ ᱦᱟ‍ᱸᱜ ᱵᱟᱹᱧ ᱛᱟᱦᱮᱸ ᱠᱟᱱᱟ ᱮᱱᱠᱷᱟᱱ ᱵᱷᱟᱜᱮ ᱢᱟ ᱵᱷᱟᱜᱮ ᱜᱮ ᱠᱚ ᱢᱟᱱᱟᱣ ᱟᱠᱟᱜᱼᱟ ᱤᱧ ᱢᱟ ᱦᱟᱱᱮ ᱠᱳᱞᱠᱟᱛᱟ ᱰᱟᱦᱟᱨ ᱛᱟᱲᱟᱢᱤᱧ ᱪᱟᱞᱟᱣ ᱞᱮᱱᱟ᱾
ᱚᱸ
ᱯᱚᱛᱤ ᱥᱮᱨᱢᱟ ᱯᱟᱹᱴᱷᱩᱣᱟᱹ ᱚᱱᱮ ᱯᱟᱹᱴᱷᱩᱣᱟᱹ ᱜᱟᱶᱛᱟ ᱠᱚ ᱟᱨᱠᱤ ᱠᱳᱞᱠᱟᱛᱟ ᱰᱟᱦᱟᱨ ᱛᱟᱲᱟᱢ ᱠᱚ ᱨᱮᱞᱤᱭᱟ ᱛᱚ᱾ ᱮᱱᱠᱷᱟᱱ ᱱᱚᱸᱰᱮ ᱜᱤᱧ ᱪᱟᱞᱟᱣ ᱞᱮᱱᱟ ᱟᱸᱡᱚᱢ ᱠᱟᱜ ᱟᱢ ᱥᱮ
ᱚᱠᱟ ᱤᱭᱟᱹ
ᱢᱟᱱᱮ ᱠᱳᱞᱠᱟᱛᱟ ᱰᱟᱦᱟᱨ ᱛᱟᱨᱟᱢ ᱧᱮᱞ ᱵᱟᱲᱟ ᱠᱟᱜ ᱟᱢ ᱥᱮ ᱱᱮᱛᱟᱨ ᱫᱚ ᱥᱳᱥᱟᱞ ᱢᱤᱰᱤᱭᱟ ᱨᱮ
ᱚᱦ ᱚᱱᱟ ᱤᱭᱟᱹ ᱤᱭᱟᱹ ᱵᱟᱠᱷᱨᱟ ᱵᱟᱝ ᱯᱨᱚᱴᱮᱥᱴ ᱠᱚ᱾
ᱦᱳᱭ ᱦᱳᱭ
ᱟᱪᱪᱷᱟ, ᱪᱟᱞᱟᱣ ᱞᱮᱱᱟ ᱵᱤᱱ ᱟᱵᱤᱱ ᱦᱚᱸ?
ᱦᱳᱭ ᱪᱟᱞᱟᱣ ᱞᱮᱱᱟ ᱞᱤᱧ᱾
ᱟᱪᱪᱷᱟ ᱟᱪᱪᱷᱟ ᱱᱟᱯᱟᱭ ᱜᱮ᱾ ᱟᱨ ᱤᱭᱟᱹ ᱟᱵᱚ ᱚᱞᱪᱤᱠᱤ ᱫᱚᱵᱤᱱ ᱪᱮᱫ ᱟᱠᱟᱜ-ᱟ ᱥᱮ ᱵᱟᱝ-ᱟ?
ᱚᱱᱟ ᱛᱮᱜᱮ ᱜᱨᱮᱡᱩᱭᱮᱥᱚᱱ ᱞᱤᱧ ᱠᱚᱢᱯᱞᱤᱴ ᱠᱟᱜᱼᱟ ᱾
ᱚᱱᱟ ᱛᱮᱜᱮ,
ᱦᱮᱸ
ᱟᱹᱰᱤ ᱱᱟᱯᱟᱭ ᱜᱤᱫᱽᱨᱟᱹ ᱠᱚ ᱪᱮᱫ ᱟᱠᱚ ᱠᱟᱱᱟ ᱵᱤᱱ ᱥᱮ ᱵᱟᱝᱟ?
ᱦᱚᱸᱻ ᱱᱚᱜᱼᱚᱭ ᱪᱮᱫ ᱫᱚ ᱪᱮᱫ ᱜᱮ ᱡᱷᱚᱛᱚ ᱦᱚᱲ ᱜᱮ ᱱᱚᱜᱼᱚᱭ ᱤᱧ ᱵᱚᱭᱦᱟ ᱠᱚ ᱢᱤᱥᱨᱟ ᱠᱚ ᱩᱱᱠᱩ ᱡᱷᱚᱛᱚ ᱡᱷᱚᱛᱚ ᱠᱚ ᱢᱟᱱᱮ ᱪᱤᱠᱤ ᱛᱮᱜᱮ ᱟᱨᱠᱤ ᱯᱟᱲᱦᱟᱜ ᱠᱟᱱᱟ ᱠᱚ᱾
ᱟᱪᱪᱷᱟ ᱟᱪᱪᱷᱟ ᱱᱟᱯᱟᱭ ᱜᱮ ᱟᱹᱰᱤ
ᱦᱚᱸ ᱟᱹᱞᱤᱧ ᱦᱚᱸ ᱳᱣᱟᱱ ᱠᱷᱚᱱᱞᱤᱧ ᱳᱭᱟᱱ ᱠᱷᱚᱱᱞᱤᱧ ᱚᱞᱚᱜ ᱠᱟᱱᱟ ᱯᱩᱨᱟᱹ ᱱᱚᱜ-ᱚᱭ ᱜᱨᱮᱡᱩᱭᱮᱥᱚᱱ ᱞᱤᱧ ᱠᱚᱢᱯᱞᱤᱴ ᱠᱮᱜ ᱟᱞᱤᱧ ᱾
ᱟᱪᱪᱷᱟ ᱟᱪᱪᱷᱟ ᱛᱚᱵᱮ ᱟᱨ ᱱᱤᱛ ᱫᱚ ᱪᱮᱫ ᱵᱤᱱ ᱪᱤᱠᱟᱹᱭᱟ ᱢᱚᱛᱞᱚᱵ ᱪᱮᱫ ᱵᱤᱱ ᱠᱚᱨᱟᱣᱟ ᱵᱷᱟᱹᱵᱤᱭ ᱟᱵᱤᱱ?
ᱦᱚᱸᱞᱤᱧ ᱠᱚᱢᱯᱞᱤᱴ ᱠᱮᱜᱼᱟ ᱱᱮᱜᱼᱮ ᱱᱤᱭᱟᱹ ᱥᱮᱨᱢᱟ ᱜᱮ ᱟᱫᱚ ᱱᱤᱛᱚᱜ ᱫᱚ ᱢᱚᱱᱮ ᱠᱟᱜ ᱟᱞᱤᱧ ᱵᱤᱭᱮᱰ ᱞᱤᱧ ᱠᱚᱨᱟᱣᱟ᱾ ᱵᱤᱭᱮᱰ ᱵᱟᱠᱷᱨᱟ ᱛᱮᱜᱮ ᱦᱟᱸᱜ ᱛᱳᱲ ᱡᱳᱲ ᱪᱟᱞᱟᱜ ᱠᱟᱱᱟ ᱮᱱᱠᱷᱟᱱ ᱢᱟ ᱟᱵᱚ ᱥᱟᱱᱛᱟᱲ ᱥᱚᱢᱟᱡᱽ ᱨᱮᱱᱟᱜ ᱟᱨ ᱚᱱᱠᱟ ᱥᱮ ᱢᱟᱱᱮ ᱵᱟᱠᱚ ᱢᱮᱸᱫ ᱞᱩᱛᱩᱨᱟᱜ ᱜᱮᱭᱟ᱾
ᱦᱮᱸ ᱦᱮᱸ
ᱦᱟᱯᱮ ᱵᱤᱭᱮᱰ ᱠᱚ ᱪᱟᱹᱞᱩᱭᱮᱜᱼᱟ ᱥᱮ ᱵᱟᱝ-ᱟ ᱵᱟᱠᱷᱟᱱ ᱵᱤᱭᱮᱰ ᱛᱤᱧ ᱠᱚᱨᱟᱣᱟᱞᱤᱧ ᱢᱤᱰᱤᱭᱟᱢ ᱛᱮᱜᱮ ᱥᱟᱱᱛᱟᱞᱤ ᱢᱤᱰᱤᱭᱟᱢ ᱛᱮᱜᱮ ᱾
ᱟᱪᱪᱷᱟ ᱟᱹᱵᱤᱱ ᱟᱢ ᱢᱟᱱᱮ ᱟᱯᱮ ᱚᱸᱰᱮ ᱫᱚ ᱟᱥᱲᱟ ᱠᱚ ᱦᱮᱱᱟᱜ ᱟᱥᱮ ᱵᱟᱝ-ᱟ ᱥᱟᱱᱛᱟᱲᱤ ᱟᱥᱲᱟ ᱠᱚ ᱦᱮᱱᱟᱜ ᱜᱮᱭᱟ ᱯᱟᱞᱮᱫ ᱥᱮ ᱾
ᱦᱚᱭᱻ ᱵᱟᱝᱟ ᱟᱞᱮ ᱥᱮᱫ ᱫᱚ ᱯᱩᱨᱟᱹ ᱤᱥᱠᱩᱞ ᱢᱮᱱᱟᱜ ᱟᱠᱟᱫᱟ ᱢᱟᱱᱮ ᱢᱟᱨᱟᱝ ᱢᱟᱨᱟᱝ ᱤᱥᱠᱩᱞ ᱢᱮᱱᱟᱜ ᱟᱠᱟᱫᱟ ᱚᱞᱚᱜ ᱞᱟᱹᱜᱤᱱ ᱛᱮ ᱢᱟᱱᱮ ᱥᱟᱱᱛᱟᱞᱤ ᱢᱤᱰᱤᱭᱟᱢ ᱠᱚ ᱵᱟᱠᱷᱨᱟ ᱛᱮ ᱾
ᱟᱪᱪᱷᱟ
ᱤᱥᱠᱩᱞ ᱠᱚᱠᱚ ᱮᱛᱚᱦᱚᱵ ᱟᱠᱟᱫ ᱾ ᱜᱮᱭᱟ ᱠᱚᱞᱮᱡᱽ ᱦᱚᱸ ᱦᱩᱭ ᱟᱠᱟᱱᱟ ᱤᱭᱩᱱᱤᱵᱷᱟᱨᱥᱤᱴᱤ ᱦᱚᱸ ᱦᱩᱭ ᱟᱠᱟᱱᱟ ᱢᱮᱱᱠᱷᱟᱱ ᱵᱤᱭᱮᱰ ᱟᱹᱣᱨᱤ ᱪᱟᱹᱞᱩᱜᱼᱟ ᱚᱱᱟ ᱞᱟᱹᱜᱤᱫ ᱛᱮᱜᱮ ᱦᱟᱸᱜ ᱛᱳᱲ ᱡᱳᱲ ᱫᱚ ᱦᱟᱛᱟᱜ ᱠᱟᱱᱟ ᱡᱮᱛᱮ ᱠᱚᱨᱮ ᱪᱟᱹᱞᱩᱜ ᱢᱟ ᱵᱤᱭᱮᱰ ᱾
ᱟᱪᱪᱷᱟ ᱟᱯᱮ ᱫᱚ ᱟᱹᱰᱤ ᱞᱟᱦᱟ ᱨᱮᱜᱮ ᱛᱟᱦᱮᱱᱟᱯᱮ ᱟᱞᱮ ᱱᱚᱛᱮ ᱢᱟ ᱟᱥᱲᱟ ᱠᱚᱦᱚᱸ ᱚᱱᱠᱟ ᱠᱷᱟᱱᱛᱛᱟ ᱤᱭᱟᱹ ᱨᱮᱭᱟᱜ ᱵᱟᱹᱱᱩᱜ ᱟᱹᱱᱤᱡ ᱾ ᱟᱪᱪᱷᱟ ᱾
ᱚᱻ ᱮᱱᱠᱷᱟᱱ ᱚᱱᱛᱮ ᱫᱚ ᱛᱟᱦᱚᱞᱮ ᱛᱟᱦᱚᱞᱮ ᱚᱱᱛᱮ ᱫᱚ ᱛᱟᱦᱚᱞᱮ ᱦᱩᱭᱩᱜ ᱠᱟᱱᱟ ᱥᱮ ᱵᱟᱝᱟ ᱢᱟᱱᱮ ᱥᱟᱱᱛᱟᱲᱤ ᱛᱮ ᱯᱟᱲᱦᱟᱜ ᱟᱞᱮ ᱱᱚᱛᱮ ᱡᱮᱢᱚᱱ ᱥᱟᱱᱛᱟᱞᱤ ᱢᱤᱰᱤᱭᱟᱢ ᱢᱟᱱᱮ ᱚᱞ ᱥᱟᱵᱡᱮᱠᱴ ᱜᱮ ᱢᱤᱰᱤᱭᱟᱢ ᱾
ᱵᱟᱝᱟ ᱟᱞᱮ ᱫᱚ ᱚᱱᱠᱟ ᱵᱟᱹᱱᱩᱜ ᱟᱹᱱᱤᱡ ᱱᱷᱟᱜ ᱾ ᱥᱟᱱᱛᱟᱲ ᱤᱭᱟᱹ‌ ᱫᱚ ᱱᱷᱟᱜ ᱟᱨ ᱱᱚᱝᱠᱟ ᱚᱠᱚᱭ ᱯᱟᱨᱥᱚᱱᱟᱞ ᱚᱠᱚᱭ ᱪᱮᱫ ᱟᱠᱚ ᱠᱟᱱᱟ ᱩᱱᱠᱩᱜᱮ ᱪᱮᱫ ᱟᱠᱚ ᱠᱟᱱᱟ ᱚᱱᱠᱟᱜᱮ ᱟᱹᱰᱤ ᱨᱮᱭᱟᱲ ᱠᱚᱢ ᱠᱚᱢ ᱟᱨ ᱤᱭᱟᱹ ᱜᱨᱟᱡᱩᱭᱮᱴ ᱡᱚᱦᱚᱜ ᱜᱮ ᱾ ᱟᱹᱞᱤᱧ ᱠᱚᱨᱟᱣᱮᱫ ᱛᱟᱦᱮᱸᱫ ᱚᱱᱟ ᱥᱟᱱᱛᱟᱲ ᱛᱮᱜᱮᱞᱤᱧ ᱠᱚᱨᱟᱣᱮᱫᱼᱟ ᱦᱮᱸ ᱾ ᱚᱸᱰᱮ ᱜᱮᱞᱤᱧ ᱪᱮᱫ ᱠᱟᱜ-ᱟ ᱟᱫᱚ ᱚᱱᱠᱟ ᱟᱥᱲᱟ ᱠᱚᱫᱚ ᱵᱟᱹᱱᱩᱜ ᱟᱹᱱᱤᱡ ᱪᱮ ᱥᱟᱱᱛᱟᱲ ᱤᱭᱟᱹ ᱯᱩᱨᱟᱹ ᱤᱭᱟᱹ ᱟᱛᱮᱫ ᱫᱚ ᱾ ᱟᱪᱪᱷᱟ ᱾
ᱟᱨ ᱟᱞᱮ ᱢᱟ ᱟᱞᱮ ᱢᱟᱞᱮ ᱞᱟᱹᱭᱟ ᱡᱮ ᱚᱱᱛᱮ ᱜᱮ ᱵᱮᱥᱤ ᱢᱟᱱᱮ ᱮᱦᱚᱵ ᱫᱚᱨᱠᱟᱨ ᱡᱮᱦᱮᱛᱩ ᱨᱟᱹᱜᱷᱩᱱᱟᱛᱷ ᱢᱩᱨᱢᱩ ᱜᱚᱢᱠᱮ ᱜᱮ ᱟᱞᱮ ᱦᱚᱸ ᱱᱚᱛᱮ ᱛᱟᱵ ᱟᱠᱟᱫ ᱞᱮᱭᱟ ᱾
ᱦᱚᱭ ᱦᱚᱭ ᱟᱞᱮᱭᱟᱜ ᱢᱟᱱᱮ ᱟᱞᱮᱭᱟᱜ ᱰᱤᱥᱴᱤᱠ ᱨᱮᱭᱟᱜ ᱠᱟᱛᱷᱟ ᱱᱷᱟᱜ ᱾ ᱦᱚᱭ ᱦᱚᱭ ᱟᱞᱮᱭᱟᱜ ᱰᱤᱥᱴᱤᱠ ᱨᱮᱱᱟᱜ ᱠᱟᱛᱷᱟ ᱱᱷᱟᱜ ᱞᱤᱧ ᱟᱨ ᱚᱱᱟ ᱟᱹᱠᱤᱱᱟᱜ ᱚᱠᱟ ᱫᱤᱥᱚᱢ ᱱᱷᱟᱜ ᱚᱸᱰᱮ ᱫᱚ ᱟᱹᱰᱤᱜᱟᱱ ᱤᱭᱟᱹ ᱦᱮᱱᱟᱜᱼᱟ ᱚᱱᱟ ᱟᱥᱮᱠᱟ ᱤᱭᱟᱹ ᱦᱚᱸᱛᱚ ᱚᱸᱰᱮᱱᱟᱜ ᱜᱮᱥᱮ ᱾ ᱟᱸᱡᱚᱢᱟᱠᱟᱜ ᱵᱤᱱ ᱥᱮ ᱚᱱᱟ, ᱦᱚᱭ ᱦᱚᱭ ᱚᱱᱟ ᱚᱱᱛᱮ ᱫᱚ ᱟᱹᱰᱤ ᱤᱭᱟᱹ ᱨᱟᱭᱨᱚᱝᱯᱩᱨ ᱤᱭᱟᱹ ᱠᱟᱱᱟ ᱟᱹᱰᱤ ᱜᱟᱱ ᱦᱮᱱᱟᱜ ᱜᱮᱭᱟ ᱪᱟᱞᱟᱣ ᱠᱚ ᱟᱨ ᱮᱠᱡᱟᱢ ᱩᱱᱠᱩ ᱟᱹᱰᱤ ᱜᱟᱱ ᱜᱤᱫᱽᱨᱟᱹ ᱮᱢᱮᱫ ᱟᱠᱚ‌ ᱾ ᱚᱱᱟ ᱱᱷᱟᱜ ᱥᱟᱱᱛᱟᱲ ᱱᱷᱟᱜ ᱟᱪᱪᱷᱟ ᱾
ᱦᱩᱸᱻ
ᱮᱱᱠᱷᱟᱱ ᱟᱯᱮᱱᱟᱜ ᱟᱯᱮᱱ ᱛᱮᱫᱚ
ᱦᱚᱭ ᱦᱚᱭ ᱟᱹᱣᱨᱤ ᱟᱨᱷᱵᱚᱜ ᱠᱷᱟᱹᱞᱤ ᱜᱨᱟᱡᱩᱭᱮᱴ ᱤᱭᱟᱹ ᱨᱮᱜᱮ ᱤᱭᱟᱹ ᱠᱟᱱᱟ ᱱᱷᱟᱜ ᱟᱨ ᱯᱤᱡᱤ ᱞᱟᱹᱜᱤᱫ ᱦᱚᱸ ᱤᱭᱟᱹᱭᱮᱫ ᱟᱠᱚ ᱱᱷᱟᱜ ᱠᱚ ᱱᱤᱭᱟᱹ ᱥᱟᱞ ᱠᱷᱚᱱᱟᱜ ᱠᱚ ᱤᱭᱟᱹᱜᱼᱟ ᱯᱤᱡᱤ ᱦᱚᱸ ᱾ ᱟᱪᱪᱷᱟ ᱾
ᱚᱻ ᱛᱟᱦᱚᱞᱮ ᱚᱱᱛᱮ ᱫᱚ ᱥᱩᱫᱩ ᱥᱟᱱᱛᱟᱞᱤ ᱥᱟᱵᱡᱮᱠᱴ ᱾ ᱥᱩᱫᱩ ᱥᱟᱡ ᱥᱫ ᱦᱮ ᱪᱮᱫ ᱠᱚ ᱞᱟᱹᱭᱟ? ᱢᱟᱱᱮ ᱚᱞ ᱰᱤᱯᱟᱨ ᱢᱟᱱᱮ ᱚᱞ ᱥᱟᱵᱡᱮᱠᱴ ᱛᱮ ᱵ ᱚᱞᱚᱜ ᱫᱟᱠᱚ,
ᱦᱳᱭ ᱦᱳᱭ ᱚᱱᱟ ᱜᱨᱟᱡᱩᱭᱮᱢ ᱨᱮᱫᱚ ᱤᱭᱟᱹ ᱫᱚᱵᱤᱱ ᱦᱟᱸᱜ ᱢᱮᱡᱚᱨᱼᱟᱜ ᱪᱮᱫᱠᱟ ᱫᱚᱦᱚᱭ ᱵᱤᱱ ᱦᱟᱸᱜ᱾ ᱤᱭᱟᱹ ᱢᱮᱡᱚᱨ ᱚᱱᱟ ᱥᱟᱱᱛᱟᱲ, ᱦᱳᱭ ᱦᱳᱭ, ᱦᱳᱭ ᱚᱱᱟ ᱥᱟᱱᱛᱟᱲ ᱥᱟᱱᱛᱟᱞ ᱛᱟᱯᱚᱨᱮ ᱚᱱᱟ ᱦᱮᱱᱟᱜᱼᱟ᱾ ᱫᱩ ᱦᱟᱡᱟᱨ ᱛᱤᱱᱟᱹᱜ ᱵᱟᱭᱤᱥ ᱠᱷᱚᱱ ᱜᱮ ᱦᱮᱱᱟᱜᱼᱟ ᱵᱚᱞᱮ ᱱᱚᱣᱟ ᱠᱚᱞᱮᱡᱽ ᱨᱮ ᱚᱱᱠᱟ ᱮᱛᱚᱦᱚᱵ ᱟᱠᱟᱱᱟ ᱱᱟᱜ᱾
ᱚ,
ᱮᱱᱠᱷᱟᱱ ᱟᱵᱤᱱ ᱫᱚᱵᱤᱱ ᱦᱟᱛᱟᱣ ᱟᱠᱟᱫᱼᱟ ᱥᱮ ᱵᱟᱝᱼᱟ?
ᱦᱮᱸ ᱦᱳᱭ ᱟᱹᱞᱤᱧ ᱦᱟᱛᱟᱣ ᱠᱮᱫᱼᱟ ᱞᱤᱧ ᱱᱤᱛᱟᱨ ᱥᱟᱱᱛᱟᱲ ᱛᱮᱜᱮᱞᱤᱧ ᱠᱚᱨᱟᱣᱮᱫᱼᱟ ᱜᱨᱟᱡᱩᱭᱮᱴ᱾
ᱚ,
ᱚᱸᱰᱮ ᱜᱮ
ᱟᱹᱰᱤ ᱱᱟᱯᱟᱭ,